ᱦᱩᱸ ᱡᱚᱦᱟᱨ᱾ ᱜᱚᱝᱠᱮ ᱟᱡᱚᱢ ᱫᱟᱢ, ᱟᱡᱚᱢᱚᱜ ᱠᱟᱱᱟ?
ᱦᱮᱸ ᱨᱚᱲ ᱟᱡᱚᱢᱚᱜ ᱠᱟᱱᱟ ᱟᱞᱤᱧ ᱟᱡᱚᱢᱚᱜ ᱠᱟᱱᱟ?
ᱟᱡᱚᱢᱚᱜ ᱠᱟᱱ ᱜᱮᱭᱟ᱾ ᱛᱟ ᱯᱚᱨᱮ ᱠᱷᱚᱵᱚᱨ ᱞᱟᱹᱭ ᱢᱮ ᱪᱮᱫ ᱞᱮᱠᱟ ᱟᱯᱮ ᱥᱮᱫ ᱱᱟᱯᱟᱭ? ᱦᱮᱸ ᱡᱚᱦᱟᱨ ᱜᱮ ᱡᱚᱦᱟᱨ ᱜᱮ᱾
ᱫᱤ ᱱᱟᱯᱟᱭ ᱵᱟᱲᱟ ᱜᱮᱛᱚ?
ᱟᱞᱮ ᱥᱮᱫ ᱫᱚ ᱛᱚᱠᱷᱚᱱ ᱫᱟᱜ ᱠᱚᱭ ᱡᱟᱹᱲᱤ ᱫᱟ ᱵᱟᱨ ᱯᱮ ᱫᱤᱱ ᱫᱚ ᱫᱟᱜ ᱠᱮᱫᱟᱭ ᱠᱷᱩᱵ ᱜᱤ ᱦᱩᱲᱩ ᱨᱚᱦᱚᱭ ᱠᱚ ᱞᱟᱜᱟᱣ ᱦᱩᱭ ᱠᱟᱱᱟ᱾ ᱟᱯᱮ ᱠᱚᱜᱤ ᱪᱮᱫ ᱞᱮᱠᱟ ᱟᱯᱮ ᱥᱮᱱᱟᱜ ᱟᱵᱚᱦᱚᱣᱟ ᱦᱚᱭ ᱫᱟᱜ ᱪᱮᱫ ᱞᱮᱠᱟ?
ᱟᱞᱮ ᱠᱚᱜᱮ? ᱦᱮᱸ ᱟᱞᱮᱥᱮᱜ ᱦᱚᱸ ᱱᱚᱜᱼᱚᱭ ᱛᱚ ᱵᱟᱹᱨᱩᱰᱟᱝ ᱠᱚ ᱨᱮᱴᱚ ᱠᱚ ᱠᱚ ᱩᱸᱜ ᱮ ᱰᱚᱨᱚᱰᱟᱝ ᱠᱚ ᱰᱚᱨᱚᱝ ᱰᱚᱨᱚᱝ ᱫᱚ ᱵᱟᱝ ᱟᱡᱚ ᱢᱚᱜ ᱠᱟᱱᱟ? ᱚᱱᱛᱮ ᱨᱮᱜᱮ ᱦᱮᱸᱱᱟᱜ ᱠᱟᱫᱤᱧᱟ ᱦᱮᱸᱥᱮ᱾ ᱟᱞᱮ ᱥᱮᱫ ᱦᱚᱸ ᱢᱳᱴᱟ-ᱢᱩᱴᱤ ᱥᱟᱣᱟᱭ ᱠᱟᱜ ᱜᱮᱟᱭ ᱦᱮᱸᱥᱮ᱾ ᱫᱚᱢᱮ ᱵᱟᱝ ᱨᱮᱦᱚᱸ ᱵᱟᱹᱫᱽ ᱵᱟᱝ ᱨᱮᱦᱚᱸ ᱵᱟᱹᱭᱦᱟᱹᱲ ᱫᱚ ᱦᱩᱭ ᱠᱟᱱᱟ ᱦᱳᱭ ᱦᱳᱭ᱾
ᱟᱪᱪᱷᱟ ᱵᱟᱨᱩᱰᱟᱝ ᱠᱩ ᱚᱱᱛᱮ ᱟᱯᱮᱥᱮᱫ ᱠᱩ ᱡᱚᱢ ᱠᱩ ᱜᱮᱭᱟ?
ᱦᱮᱸ ᱪᱮᱫᱟᱜ ᱵᱟᱝ ᱵᱟᱨᱩᱰᱟᱝ ᱡᱚᱢ ᱢᱟ ᱞᱮ ᱭᱟᱠᱚ ᱢᱟᱭᱟᱝ ᱞᱟᱹᱜᱤᱫ ᱛᱮ ᱟᱹᱰᱤ ᱱᱟᱯᱟᱭᱟ ᱥᱮ ᱪᱮᱫ ᱞᱮᱠᱟ᱾ ᱛᱤᱱᱟᱹᱜ ᱥᱟᱹᱨᱤ ᱛᱤᱱᱟᱹᱜ ᱱᱟᱥᱮ ᱚᱱᱟ ᱫᱚ ᱵᱟᱹᱧ ᱵᱟᱲᱟᱭᱟ᱾
ᱦᱮᱸ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱵᱟᱲᱟᱭ ᱫᱚ ᱟᱫᱚ ᱡᱚᱢ ᱫᱚ ᱟᱞᱮ ᱱᱚᱛᱮ ᱦᱚᱸᱞᱮ ᱡᱚᱢ ᱠᱚᱜᱮᱭᱟ᱾ ᱦᱩᱸ᱾
ᱚᱸᱻ
ᱟᱫᱚ ᱱᱮ ᱥᱮᱨᱢᱟ ᱫᱚ ᱡᱚᱢ ᱫᱚ ᱵᱟᱝ ᱦᱩᱭ ᱟᱠᱟᱱᱟ ᱦᱩᱭ ᱫᱚ ᱾
ᱦᱩᱸᱻ
ᱛᱚᱵᱮ ᱡᱚᱢ ᱠᱚᱜᱮᱭᱟ ᱞᱮ ᱱᱚᱛᱮ ᱦᱚᱸ ᱟᱨ ᱛᱟᱦᱚᱞᱮ ᱫᱟᱜ ᱡᱟᱹᱯᱩᱫ ᱫᱤᱱ ᱱᱚᱜᱼᱚᱭ ᱜᱚᱝᱜᱷᱟ ᱠᱚᱯᱮ ᱠᱚᱵᱟᱜ ᱟᱹᱜᱩᱭᱮᱫ ᱠᱚᱣᱟ ᱥᱮ ᱵᱟᱝ?
ᱮ ᱜᱚᱝᱜᱷᱟ ᱠᱚᱵᱟᱜ ᱫᱚ ᱡᱟᱦᱟᱸ ᱫᱚ ᱦᱩᱭᱩᱜ ᱠᱟᱱᱟ ᱞᱟᱦᱟᱛᱮ ᱟᱲᱮ ᱫᱷᱟᱨᱮ ᱫᱷᱟᱨᱮ ᱛᱮᱞᱮ ᱮᱻ ᱨᱟᱵᱚᱲ ᱩᱰᱩᱝ ᱠᱚ ᱛᱟᱦᱮᱸᱫ ᱫᱟᱛᱨᱚᱢ ᱛᱮ ᱮᱠᱷᱟᱱ ᱛᱮᱦᱮᱧ ᱜᱟᱯᱟ ᱫᱚ ᱧᱮᱞᱚᱜ ᱠᱟᱱᱟ ᱚᱱᱟ ᱠᱚᱫᱚ ᱵᱟᱹᱜᱤ ᱦᱩᱭ ᱠᱟᱱᱟ ᱥᱮ ᱮᱸᱻ ᱵᱟᱠᱚ ᱪᱟᱞᱟᱜ ᱠᱟᱱᱟ ᱱᱮᱛᱟᱨ ᱜᱤᱫᱽᱨᱟᱹ ᱫᱚ ᱦᱮᱸᱥᱮ ᱾ ᱱᱮᱛᱟᱨ ᱜᱤᱫᱽᱨᱟᱹ ᱫᱚ ᱮᱠᱟ ᱮᱫᱚᱢ ᱯᱟᱵᱽᱡᱤ ᱯᱷᱨᱤ ᱯᱷᱟᱭᱟᱨ ᱦᱟᱱᱮ ᱢᱳᱵᱟᱭᱤᱞ ᱜᱮᱢ ᱠᱚ ᱥᱟᱵ ᱟᱠᱚ ᱢᱮ ᱚᱱᱟ ᱠᱚᱜᱮ ᱾
ᱦᱮᱸ ᱾ ᱟᱨ ᱚᱱᱮᱠᱴᱟ ᱜᱚᱝᱜᱷᱟ ᱦᱚᱸ ᱠᱚᱢ ᱫᱚᱠᱚ ᱠᱚᱢ ᱧᱚᱜ ᱠᱟᱱᱟ ᱞᱟᱦᱟᱛᱮ ᱟᱸ ᱚᱠᱟᱞᱮᱠᱟ ᱯᱤᱰᱷᱟᱹ ᱟᱹᱲᱤ ᱟᱹᱲᱤ ᱛᱮᱠᱚ ᱧᱟᱢᱚᱜ ᱠᱟᱱ ᱛᱟᱦᱮᱱᱟ ᱾ ᱟᱞᱜᱟ ᱛᱤᱜᱤ ᱦᱮᱸ ᱚᱱᱠᱟ ᱛᱚ ᱱᱮᱛᱟᱨ ᱛᱚ ᱚᱠᱚᱨ ᱵᱟᱠᱚ ᱧᱟᱯᱟᱢ ᱠᱟᱱᱟ ᱡᱟᱹᱱᱤᱡ ᱾
ᱦᱳᱭ ᱦᱳᱭ ᱾ ᱠᱟᱛᱷᱟ ᱫᱚ ᱠᱟᱱ ᱜᱮᱭᱟ ᱟᱨᱠᱤ ᱚᱱᱠᱟ ᱫᱚ ᱵᱟᱝ ᱧᱟᱯᱟᱢ ᱠᱟᱛᱷᱟ ᱜᱮ ᱠᱟᱱ ᱜᱮᱭᱟ ᱾ ᱮᱠᱵᱟᱨᱮ ᱮᱠᱟᱞ ᱟᱫ ᱞᱮᱠᱟ ᱠᱚ ᱟᱫ ᱪᱟᱵᱟ ᱟᱠᱟᱱᱟ ᱟᱫᱚ ᱨᱟᱱ ᱞᱮᱠᱟ ᱦᱚᱸ ᱧᱟᱢ ᱢᱩᱥᱠᱤᱞᱚᱜ ᱠᱟᱱᱟ ᱚᱱᱟ ᱛᱟᱭᱚᱢ ᱡᱩᱫᱤᱢ ᱧᱮᱞᱟ ᱤᱭᱟᱹ ᱦᱚᱸ ᱚᱱᱠᱟ ᱠᱮᱥ ᱜᱮ ᱡᱟᱦᱟᱸ ᱵᱚᱱ ᱢᱮᱛᱟᱜ ᱠᱟᱱ ᱫᱚ ᱮᱸᱦ ᱪᱮᱫ ᱠᱚ ᱢᱮᱛᱟ ᱠᱚᱫᱚ ᱚ ᱠᱟᱛᱞᱟ ᱾ ᱪᱤᱞᱤ ᱯᱮ ᱢᱮᱛᱟ ᱠᱚᱣᱟ ᱥᱮ ᱠᱮᱛᱞᱟ ᱯᱮ ᱢᱮᱛᱟ ᱠᱚᱣᱟ ᱜᱚᱝᱜᱷᱟ ᱞᱮᱠᱟᱱ ᱠᱚᱜᱮ ᱩᱱᱠᱩ ᱫᱚ ᱪᱟᱯᱴᱟ ᱜᱮᱭᱟ ᱠᱚ ᱾
ᱚ ᱟᱪᱪᱷᱟ ᱟᱪᱪᱷᱟ ᱟᱞᱮ ᱫᱚ ᱩᱱᱠᱩ ᱡᱷᱤᱱᱩᱠ ᱠᱟᱛᱷᱟ ᱵᱮᱱ ᱞᱟᱹᱭ ᱫᱟ ᱛᱚ ᱡᱷᱤᱱᱩᱠᱟᱜ ᱠᱟᱛᱷᱟ ᱾
ᱦᱚᱭ ᱦᱚᱭ ᱦᱚᱭ ᱾
ᱦᱮᱸ ᱦᱮᱸ ᱦᱮᱸ ᱩᱱᱠᱩ ᱦᱚᱸ ᱟᱠᱚᱣᱟᱜ ᱱᱮᱛᱟᱨ ᱫᱚ ᱠᱷᱩᱵᱽ ᱮᱠᱴᱟ ᱵᱟᱠᱚ ᱧᱟᱯᱟᱢ ᱠᱟᱱᱟ ᱾
ᱮᱠᱵᱟᱨᱮ ᱟᱞᱮᱭᱟᱜ ᱚᱱᱟ ᱯᱩᱠᱷᱨᱤ ᱨᱮ ᱫᱚᱢᱮ ᱠᱚ ᱧᱟᱢᱚᱜ ᱛᱟᱦᱮᱸᱜ ᱩᱱ ᱚᱠᱛᱚ ᱾ ᱡᱚᱠᱷᱚᱱ ᱤᱧ ᱦᱩᱰᱤᱧ ᱢᱟᱪᱷᱟᱧ ᱛᱟᱦᱮᱸ ᱠᱟᱱᱟ ᱤᱱᱟᱹ ᱛᱟᱭᱚᱢ ᱢᱚᱴᱟᱢᱩ ᱴᱤ ᱡᱚᱠᱷᱚᱱᱤᱧ ᱜᱮᱭᱟᱱᱚᱜᱼᱟ ᱤᱱᱟᱹ ᱛᱟᱭᱚᱢ ᱦᱚᱸ ᱵᱷᱟᱹᱜᱤ ᱠᱚ ᱛᱟᱦᱮᱸ ᱠᱟᱱᱟ ᱠᱷᱟᱨᱟᱯ ᱫᱚ ᱞᱟᱹᱭ ᱵᱟᱝ ᱜᱟᱱᱚᱜᱼᱟ ᱦᱮᱸ ᱥᱮ ᱾ ᱦᱮᱸ ᱡᱚᱢ ᱵᱟᱲᱟ ᱦᱩᱭᱩᱜ ᱠᱟᱱ ᱛᱟᱦᱮᱸᱫᱼᱟ ᱦᱮᱸ ᱾ ᱟᱫᱚ ᱡᱚᱢ ᱡᱚᱢ ᱛᱮ ᱡᱚᱢ ᱡᱚᱢ ᱛᱮ ᱟᱫᱚ
ᱱᱚᱜᱼᱚᱭ ᱠᱮᱱᱮᱞ ᱠᱚᱦᱟᱸᱜ ᱫᱟᱜ ᱠᱚᱠᱚ ᱟᱲᱟᱜ ᱠᱟᱜ ᱫᱚ ᱾ ᱫᱷᱚᱨᱚᱱ ᱫᱤᱱ ᱡᱚᱠᱷᱚᱱ ᱫᱟᱜ ᱠᱚ ᱠᱚᱢ ᱪᱟᱵᱟᱜᱼᱟ ᱦᱮᱸ ᱰᱟᱹᱨ ᱠᱩᱡ ᱦᱚᱭᱛᱚ ᱟᱸᱻ ᱠᱮᱱᱮᱞ ᱠᱚᱨᱮ ᱧᱩᱨ ᱠᱚᱜᱼᱟ ᱟᱫᱚ ᱚᱱᱟ ᱠᱚᱨᱮ ᱦᱚᱸ ᱠᱷᱩᱵᱽ ᱡᱷᱤᱱᱩᱠ ᱠᱚ ᱞᱟᱴᱷᱟ ᱠᱚᱜ ᱠᱟᱱ ᱛᱟᱦᱮᱸᱱᱟ ᱟᱫᱚ ᱜᱚᱜᱚ ᱛᱟᱠᱚ ᱛᱟᱦᱞᱮ ᱛᱤᱠᱤᱱ ᱵᱮᱲᱟ ᱱᱤᱭᱟᱹ ᱤᱭᱟᱹ ᱠᱚ ᱚ ᱡᱟᱦᱟᱸᱱᱟᱜ ᱵᱟᱞᱴᱤᱱ ᱠᱚ ᱤᱫᱤ ᱠᱟᱛᱮᱫ ᱠᱚ ᱚᱣᱟᱨ ᱟᱹᱜᱩᱭᱮᱫ ᱠᱚ ᱛᱟᱦᱮᱸᱱᱟ ᱾ ᱦᱮᱸ ᱟᱫᱚ ᱱᱮᱛᱟᱨ ᱫᱚ ᱦᱟᱸᱜ ᱩᱱᱟᱹᱜ ᱫᱚ ᱵᱟᱝ ᱧᱮᱞ ᱟᱠᱟᱱᱟ ᱾
ᱦᱚᱭ ᱚᱱᱟ ᱨᱚᱠᱚᱡ ᱠᱟᱛᱷᱟ ᱡᱟᱦᱟᱸᱧ ᱞᱟᱹᱭ ᱦᱚᱪᱚ ᱠᱮᱫᱟ
ᱦᱩᱸ ᱦᱩᱸ ᱾
ᱨᱚᱠᱚᱡ ᱫᱚ ᱚᱱᱮ ᱚᱱᱟ ᱛᱟᱞᱮ ᱵᱟᱞᱫᱟᱜ ᱡᱟᱦᱟᱸ ᱵᱚ ᱢᱮᱛᱟᱜ ᱠᱟᱱᱟ ᱾
ᱦᱮᱸ ᱛᱟᱹᱞᱤ ᱵᱟᱹᱜᱩᱲᱟ ᱟᱞᱮ ᱥᱮᱱ ᱫᱚ ᱛᱟᱹᱞᱤ ᱵᱟᱹᱜᱩᱲᱟ ᱞᱤ ᱢᱮᱛᱟᱜᱼᱟ ᱾
ᱦᱳᱭ ᱚᱱᱟ ᱮ ᱢᱟᱜ ᱠᱟᱛᱮᱫ ᱚᱱᱟᱞᱮ ᱡᱚᱵᱮᱼᱠᱟᱜ ᱛᱟᱦᱮᱸᱜᱼᱟ᱾ ᱟᱫᱚ ᱚᱱᱟ ᱨᱮᱜᱮ ᱠᱚ ᱞᱟᱴᱷᱟᱜ ᱛᱟᱦᱮᱸ ᱟᱫᱚ ᱵᱟᱹᱭ ᱵᱟᱹᱭᱛᱮ ᱚᱱᱟ ᱚᱣᱟᱨ ᱨᱟᱠᱟᱵ ᱟᱹᱜᱩ ᱠᱟᱛᱮᱫ ᱦᱮᱸ ᱥᱮ? ᱟᱫᱚ ᱠᱚᱴᱟ ᱠᱚ ᱦᱩᱭᱩᱜᱼᱟ᱾ ᱤᱱᱟᱹ ᱛᱟᱭᱚᱢ ᱦᱟᱞᱟᱝ ᱠᱚ ᱛᱮ ᱚᱱᱟ ᱫᱚ ᱵᱷᱟᱹᱜᱮ ᱠᱚ ᱞᱟᱴᱷᱟᱜᱼᱟ ᱟᱫᱚ ᱚᱱᱠᱟ ᱠᱟᱛᱮᱫ ᱟᱯᱮ ᱯᱮ ᱚᱣᱟᱨ ᱠᱚᱜᱮᱭᱟ ᱥᱮ ᱵᱟᱝ ᱥᱮ ᱟᱯᱮ ᱫᱚ ᱞᱚᱥᱚᱫ ᱠᱷᱚᱱᱟᱜ ᱜᱮᱯᱮ ᱚᱣᱟᱨ ᱚᱠᱟᱭᱮᱱᱟᱢ ᱜᱚᱝᱠᱮ? ᱜᱚᱝᱠᱮ ᱵᱟᱝ ᱟᱸᱡᱚᱢᱚᱜ ᱠᱟᱱᱟ? ᱦᱮᱞᱳ ᱜᱚᱝᱠᱮ᱾ ᱪᱮᱫ ᱪᱤᱠᱟᱹᱭᱮᱱᱟ? ᱜᱚᱝᱠᱮ ᱱᱟᱥᱮ ᱨᱚᱲ ᱵᱟᱝ ᱟᱸᱡᱚᱢᱚᱜ ᱠᱟᱱᱟ᱾ ᱦᱳᱭ ᱥᱮ᱾ ᱟᱫᱚ ᱛᱤᱱᱟᱹᱜ ᱜᱷᱟᱹᱲᱤᱡ ᱵᱟᱝ ᱜᱮᱫᱚᱜ ᱠᱟᱱᱟ ᱩᱱᱟᱹᱜ ᱜᱷᱟᱹᱲᱤᱡ ᱛᱟᱞᱦᱤᱧ ᱤᱧᱟᱜ ᱜᱟᱞᱢᱟᱨᱟᱣ ᱜᱤᱧ ᱡᱟᱹᱥᱛᱤ ᱤᱫᱤᱼᱭᱮᱫᱟ᱾ ᱟᱫᱚ ᱠᱟᱛᱷᱟ ᱫᱚ ᱦᱮᱜᱼᱮ ᱱᱤᱝᱠᱟᱹ ᱠᱟᱱᱟ᱾ ᱟᱵᱚ ᱡᱟᱦᱟᱸ ᱛᱤᱱᱟᱹᱜ ᱡᱟᱦᱟᱸ ᱞᱮᱠᱟ ᱮᱸ ᱩᱱᱠᱩ ᱫᱚ ᱵᱟᱨᱚ ᱢᱟᱥ ᱜᱮ ᱧᱟᱢ ᱫᱚ ᱧᱟᱢᱚᱜ ᱛᱟᱦᱮᱸᱜ ᱟᱠᱚ᱾ ᱟᱫᱚ ᱚᱱᱟ ᱥᱟᱸᱶᱛᱮ ᱢᱤᱫᱴᱟᱹᱝ ᱠᱟᱹᱣᱲᱟᱹᱱᱤ ᱦᱚᱸᱠᱚ ᱧᱟᱢᱚᱜ ᱛᱟᱦᱮᱸᱜᱼᱟ᱾ ᱦᱮᱸ ᱥᱮ ᱚᱱᱟ ᱠᱟᱹᱣᱲᱟᱹᱱᱤ ᱜᱮ ᱪᱮᱫ ᱞᱮᱠᱟ